ᱡᱚᱦᱟᱨ ᱜᱮ ᱜᱚᱝᱠᱮ ᱢᱮᱱᱫᱤᱧ ᱨᱚᱲ ᱟᱸᱡᱚᱢᱚᱜ ᱠᱟᱱᱟ ᱛᱚ?
ᱦᱮᱸ ᱜᱚᱝᱠᱮ ᱨᱚᱲ ᱫᱚ ᱟᱸᱡᱚᱢᱚᱜ ᱠᱟᱱ ᱜᱮᱭᱟ᱾
ᱚ ᱦᱳᱭ ᱦᱳᱭ ᱡᱚᱦᱟᱨ ᱜᱮ᱾ ᱛᱷᱟᱞᱮ ᱪᱮᱫ ᱠᱚᱵᱤᱱ ᱪᱤᱠᱟᱹ ᱵᱟᱲᱟᱭᱫᱟ?
ᱪᱮᱫ ᱜᱮ ᱵᱟᱝ ᱜᱚᱝᱠᱮ ᱱᱤᱛᱚᱜ ᱫᱚ ᱦᱚᱜ ᱚᱭ ᱫᱩᱲᱩᱵ ᱵᱟᱲᱟᱣ ᱠᱟᱱᱟᱞᱤᱧ᱾
ᱚ ᱟᱪᱪᱷᱟ ᱟᱪᱪᱷᱟ᱾ ᱟᱨ ᱛᱟᱦᱚᱞᱮ ᱚᱲᱟᱜ ᱠᱚᱨᱮ? ᱟᱹᱞᱤᱧ ᱦᱚᱸ ᱪᱤᱠᱟᱹ ᱦᱚᱸ ᱵᱟᱝ ᱱᱤᱛᱚᱜ ᱫᱚ ᱱᱚᱜᱼᱚᱭ ᱫᱩᱲᱩᱵ ᱵᱟᱲᱟ᱾ ᱱᱚᱜᱼᱚᱭ ᱵᱟᱨᱦᱮ ᱥᱮᱫ ᱨᱮ ᱫᱩᱲᱩᱵ ᱵᱟᱲᱟ ᱦᱩᱭ ᱠᱟᱱᱟ ᱟᱹᱰᱤ ᱢᱚᱸᱡᱽ ᱦᱚᱭ ᱦᱚᱸ ᱦᱚᱭ ᱫᱟᱭ ᱛᱟᱦᱚᱞᱮ ᱚᱸᱭ ᱵᱟᱲᱜᱮ ᱥᱮᱫ ᱨᱮ ᱫᱩᱲᱩᱵ ᱵᱟᱲᱟᱭ᱾ ᱦᱩᱭ ᱠᱟᱱᱟ ᱟᱨ ᱪᱮᱫ ᱛᱷᱟᱞᱮ ᱚᱲᱟᱜ ᱠᱚᱨᱮ ᱚᱠᱟᱞᱮᱠᱟ ᱱᱟᱯᱟᱭ ᱜᱮ ᱦᱮᱱᱟᱜ ᱠᱚᱣᱟ ᱥᱮ?
ᱦᱚᱭ ᱱᱤᱛᱚᱜ ᱫᱚ ᱚᱲᱟᱜ ᱠᱚᱨᱮ ᱟᱭᱳ ᱵᱟᱵᱟ ᱠᱚᱫᱚ ᱱᱟᱯ ᱯᱟᱭ ᱜᱮ᱾ ᱟᱵᱮᱱ ᱜᱮ ᱜᱚᱝᱠᱮ ᱞᱟᱹᱭ ᱵᱮᱱ ᱚᱲᱟᱜ ᱠᱚᱨᱮ ᱪᱮᱫ ᱞᱮᱠᱟ ᱵᱟᱵᱟ ᱛᱟᱠᱚ ᱟᱭᱳ ᱛᱟᱠᱚ?
ᱦᱳᱭ ᱱᱤᱭᱟᱹ ᱜᱷᱟᱹᱲᱤᱡ ᱱᱟᱯᱟᱭ ᱜᱮ ᱦᱮᱱᱟᱜ ᱠᱚᱣᱟ ᱥᱟᱱᱟᱢ ᱦᱚᱲᱜᱮ᱾
ᱟᱪᱪᱷᱟ᱾
ᱱᱤᱱᱟᱹ ᱤᱦ ᱟᱪᱪᱷᱟ ᱜᱚᱝᱠᱮ ᱛᱟᱞᱦᱮ ᱢᱮᱱᱫᱤᱧ ᱡᱮ ᱟᱯᱮ ᱡᱟᱦᱟᱸ ᱨᱮᱯᱮ ᱛᱟᱦᱮᱸᱱᱟ ᱦᱮᱸᱥᱮ ᱛᱚ ᱚᱸᱰᱮ ᱫᱚ ᱚᱠᱟ ᱞᱮᱠᱟ ᱢᱟᱱᱮ ᱥᱟᱱᱛᱟᱲ ᱜᱮ ᱵᱟᱹᱲᱛᱤ ᱢᱮᱱᱟᱜ ᱯᱮᱭᱟ ᱥᱮ ᱫᱤᱠᱩ ᱦᱚᱸ ᱦᱮᱱᱟᱜ ᱠᱚᱣᱟ?
ᱟᱹᱛᱩ ᱨᱮᱫᱚ ᱟᱞᱮ ᱫᱚ ᱥᱩᱫᱷᱩ ᱥᱟᱱᱛᱟᱲ ᱜᱮ ᱦᱮᱱᱟᱜ ᱞᱮᱭᱟ ᱜᱚᱝᱠᱮ᱾
ᱳᱭ ᱵᱮᱯᱟᱨ ᱟᱯᱮᱫᱚ ᱛᱟᱦᱚᱞᱮ ᱥᱟᱱᱛᱟᱲ ᱜᱮ ᱢᱮᱱᱟᱜ ᱯᱮᱭᱟ ᱵᱟᱝ?
ᱦᱩᱸ ᱦᱩᱸ ᱦᱩᱸ᱾ ᱟᱨ ᱟᱯᱮ ᱛᱮᱫᱚ ᱪᱮᱫ ᱞᱮᱠᱟ ᱟᱞ ᱫᱤᱠᱩ ᱥᱟᱶ ᱥᱟᱱᱛᱟᱲ ᱢᱮᱥᱟ ᱥᱮ ᱥᱩᱫᱩ ᱥᱟᱱᱛᱟᱲ ᱜᱮ?
ᱦᱳᱭ ᱦᱳᱭ ᱚᱝᱠᱟ ᱟᱞᱮ ᱫᱚ ᱦᱟᱸᱜ ᱟᱞᱮ ᱟᱹᱛᱩ ᱨᱮᱫᱚ ᱱᱚᱝᱠᱟ ᱟᱨ ᱪᱮᱫ ᱢᱮᱱᱟ ᱢᱟᱱᱮ ᱢᱟᱱᱮ ᱥᱟᱱᱛᱟᱲ ᱠᱷᱚᱱ ᱫᱤᱠᱩ ᱦᱚᱸᱜ ᱫᱤᱠᱩ ᱜᱮ ᱱᱟᱦᱟᱜ ᱠᱚ ᱰᱷᱮᱹᱨ ᱜᱮᱭᱟ᱾ ᱟᱞᱮ ᱫᱚ ᱦᱟᱸᱜ ᱞᱮ ᱠᱚᱢ ᱜᱮᱭᱟ ᱥᱟᱱᱛ ᱛᱟᱲ ᱫᱚ ᱢᱮᱱ ᱜᱟᱱᱚᱜᱼᱟ ᱡᱮ ᱫᱤᱠᱩ ᱟᱜ ᱚᱲᱟᱜ ᱜᱮ ᱵᱟᱹᱲᱛᱤ ᱢᱮᱱᱟᱜᱼᱟ ᱟᱞᱮ ᱥᱟᱱᱛᱟᱲ ᱟᱜ ᱚᱲᱟᱜ ᱫᱚ ᱦᱟᱸᱜ ᱞᱮᱠᱷᱟ ᱥᱩᱢᱩᱝ ᱜᱮ ᱢᱮᱱᱟᱜᱼᱟ᱾
ᱟᱪᱷᱟ ᱟᱪᱷᱟ ᱟᱪᱷᱟ᱾
ᱦᱳᱭ, ᱟᱪᱷᱟ ᱜᱚᱝᱠᱮ ᱟᱯᱮ ᱢᱟ ᱯᱮ ᱢᱮᱱ ᱠᱮᱜ ᱡᱮ ᱥᱟᱱᱛᱟᱲ ᱜᱮ ᱵᱟᱹᱲᱛᱤ ᱢᱮᱱᱟᱜ ᱯᱮᱭᱟ ᱛᱟᱦᱚᱞᱮ ᱟᱯᱮ ᱟᱹ ᱛᱩ ᱨᱮᱫᱚ ᱟᱵᱚᱣᱟᱜ ᱡᱟᱦᱟᱸ ᱛᱤᱱᱟᱹᱜ ᱱᱚᱣᱟ ᱟᱸᱥ ᱥᱟᱱᱛᱟᱲᱟᱜ ᱯᱚᱨᱚᱵᱽ ᱠᱚ ᱢᱮᱱᱟᱜᱼᱟ ᱡᱮᱞᱮᱠᱟ ᱠᱟᱨᱟᱢ ᱦᱩᱭᱱᱟ ᱛᱟᱯᱚᱨᱮ ᱫᱟᱸᱥᱟᱭ ᱦᱩᱭᱱᱟ ᱟᱨᱚ ᱾ ᱮᱭ ᱥᱚᱦᱨᱟᱭ, ᱥᱟᱠᱨᱟᱛ, ᱵᱟᱦᱟ, ᱢᱟᱜᱽ ᱥᱤᱢ ᱱᱚᱣᱟ ᱠᱚ ᱡᱚᱛᱚ ᱜᱮᱛᱚᱯᱮ ᱢᱟᱱᱟᱣᱟ ᱛᱟ ᱾
ᱦᱮᱸ ᱜᱚᱝᱠᱮ ᱱᱚᱣᱟ ᱠᱚᱫᱚ ᱡᱚᱛᱚ ᱜᱮ ᱢᱟᱱᱟᱣ ᱜᱮᱭᱟᱞᱮ᱾
ᱟᱦᱚᱸ
ᱚᱱᱟ ᱠᱚᱫᱚ ᱢᱟᱱᱟᱣ ᱟᱹᱜᱩ ᱦᱩᱭ ᱟᱠᱟᱱᱟ ᱟᱫᱚ ᱢᱟᱱᱟᱣ ᱦᱩᱭᱩᱜ ᱠᱟᱱ ᱜᱮᱭᱟ᱾
ᱦᱳᱭ ᱦᱮᱸ ᱪᱮᱫᱟᱜ ᱵᱟᱝᱢᱟ ᱜᱚᱝᱠᱮ ᱱᱚᱰᱮ ᱟᱞᱮ ᱟᱛᱳ ᱨᱮᱫᱚ ᱦᱟᱸᱜ ᱢᱟᱱᱮ ᱥᱟᱱ ᱛᱟᱲ ᱞᱮ ᱠᱚᱢ ᱜᱮᱭᱟ ᱛᱚ ᱟᱫᱚ ᱚᱱᱠᱟ ᱞᱮᱠᱟ ᱦᱟᱸᱜ ᱡᱮᱞᱮᱠᱟ ᱵᱟᱦᱟ, ᱥᱚᱦᱨᱟᱭ, ᱥᱟᱠᱨᱟᱛ ᱱᱚᱣᱟ ᱫᱚ ᱦᱟᱸᱜ ᱞᱮ ᱢᱟᱱᱟᱣ ᱜᱮᱭᱟ ᱢᱮᱱᱠᱷᱟᱱ ᱠᱷᱟᱱ ᱱᱚᱜᱚᱭ ᱡᱮᱞᱮᱠᱟ ᱢᱟᱜᱢᱚᱬᱮ ᱦᱩᱭᱮᱱᱟ ᱛᱟᱯᱚᱨᱮ ᱠᱟᱨᱟᱢ ᱦᱩᱭᱮᱱᱟ ᱛᱟᱯᱚᱨᱮ ᱦᱚᱸᱜ-ᱚᱭ ᱫᱟᱸᱥᱟᱭ ᱫᱚᱱ ᱱᱚᱣᱟ ᱠᱚᱫᱚ ᱦᱟᱸᱜ ᱟᱞᱮ ᱫᱚ ᱵᱟᱝᱞᱮ ᱠᱚᱨᱟᱣᱟ᱾ ᱪᱮᱫᱟᱜ ᱵᱟᱝᱢᱟ ᱞᱮᱠᱷᱟ ᱥᱩᱢᱩᱝ ᱜᱮᱭᱟᱞᱮ ᱟᱨ ᱚᱱᱠᱟ ᱞᱮᱠᱟ ᱟᱭᱩᱨᱟᱱ ᱦᱚᱲ ᱦᱚᱸ ᱵᱟᱹᱱᱩᱜ ᱠᱚᱣᱟ ᱛᱟᱦᱞᱮ ᱚᱠᱟ ᱞᱮᱠᱟᱨᱮᱢ ᱠᱚᱨᱟᱣᱟ᱾
ᱛᱟᱦᱚᱞᱮ ᱜᱚᱝᱠᱮ ᱟᱯᱮ ᱫᱚ ᱦᱚᱸᱜᱼᱚᱭ ᱦᱟᱸᱜ ᱟᱵᱚᱣᱟᱜ ᱥᱟᱱᱛᱟᱲ ᱟᱹᱛᱩ ᱟᱵᱚᱣᱟᱜ ᱟᱹᱭᱟᱹ ᱠᱚᱫᱚ ᱦᱟᱸᱜ ᱤᱭᱟᱹ ᱱᱤᱭᱚᱢ ᱫᱷᱚᱨᱚᱢ ᱠᱚᱫᱚ ᱦᱟᱸᱜ ᱠᱟᱹᱴᱤᱡ ᱛᱚ ᱡᱩᱫᱟᱹ ᱜᱮᱭᱟ᱾ ᱦᱮᱸᱥᱮ ᱵᱟᱯᱞᱟ ᱨᱮ ᱞᱟᱹᱭᱢᱮ ᱵᱤᱦᱟᱹ ᱨᱮ ᱞᱟᱹᱭ ᱢᱮ ᱡᱚᱛᱚ ᱨᱮᱜᱮ᱾ ᱛᱟᱦᱚᱞᱮ ᱜᱚᱝᱠᱮ ᱟᱯᱮᱫᱚ ᱱᱚᱣᱟ ᱠᱚᱫᱚ ᱪᱮᱫ ᱞᱮᱠᱟ ᱵᱷᱟᱵᱛᱮ ᱥᱮ ᱪᱮᱫ ᱞᱮᱠᱟ ᱵᱷᱟᱵᱴᱞᱽᱛᱮ ᱱᱚᱣᱟ ᱟᱹᱛᱩ ᱨᱮᱯᱮ ᱪᱟᱞᱟᱣ ᱟᱹᱜᱩᱭᱫᱟ?
ᱟᱪᱪᱷᱟ ᱟᱢ ᱵᱟᱯᱞᱟ ᱨᱮᱱᱟᱜ ᱠᱟᱛᱷᱟᱢ ᱞᱟᱹᱭ ᱠᱮᱫ ᱛᱟᱞᱟᱝᱟ ᱛᱚ ᱵᱟᱯᱞᱟ ᱦᱮᱱᱟᱜ ᱦᱟᱜ ᱤᱧ ᱫᱚ ᱦᱟᱸᱜ ᱤᱱᱟᱹᱜ ᱮᱠᱴᱟ ᱫᱚ ᱵᱟᱹᱧ ᱵᱟᱲᱟᱭ ᱛᱞᱟᱝᱟ᱾ ᱵᱟ- -ᱯᱞᱟ ᱨᱮᱫᱚ ᱪᱮᱫ ᱞᱮᱠᱟ ᱦᱟᱸᱜ ᱪᱮᱫᱟᱜ ᱵᱟᱝᱢᱟ ᱤᱧ ᱫᱚ
ᱚᱱᱟ ᱫᱚ ᱦᱟᱸᱜ ᱜᱚᱝᱠᱮ ᱦᱟᱸᱜ ᱵᱟᱝ ᱵᱟᱯᱞᱟ ᱨᱮᱱᱟᱜ ᱫᱚ ᱴᱷᱤᱠ ᱜᱮᱭᱟ᱾ ᱚᱱᱟ ᱫᱚ ᱢᱟᱱᱮ ᱟᱞᱤᱧ ᱟᱞᱤᱧᱟᱜ ᱞᱟᱹᱭ ᱫᱚ ᱱᱚᱝᱠᱟ ᱡᱮ ᱦᱚᱸᱜᱼᱚᱭ ᱡᱮ ᱢᱟᱺᱡᱷᱤ, ᱯᱟᱨᱟᱱᱤᱠ, ᱜᱚᱰᱮᱛ, ᱡᱚᱜᱽ ᱢᱟᱺᱡᱷᱤ, ᱠᱩᱰᱟᱹᱢ ᱱᱟᱭᱠᱮ ᱱᱩᱠᱩ ᱠᱚᱣᱟᱜ ᱠᱟᱹᱢᱤ ᱠᱚᱫᱚ ᱪᱮᱫ ᱞᱮᱠᱟ ᱛᱟᱦᱚᱞᱮ ᱚᱸᱰᱮ? ᱡᱮ ᱟᱵᱮᱱ ᱫᱚ ᱵᱮᱱ ᱧᱮᱞ ᱥᱟᱢᱴᱟᱣ ᱟᱠᱟᱫᱟ ᱥᱮ ᱵᱟᱝ ᱥᱮ ᱡᱟᱦᱟᱸ ᱛᱤᱥ ᱢᱟᱱᱮ ᱚᱞᱚᱜ ᱯᱟᱲᱦᱟᱜ ᱚᱠᱛᱚ ᱫᱚᱥᱮ ᱥᱚᱢᱚᱭ ᱫᱚ ᱚᱱᱠᱟ ᱫᱚ ᱵᱟᱵᱚᱱ ᱧᱟᱢ ᱜᱮᱭᱟ ᱦᱮᱸᱥᱮ᱾ ᱛᱟᱣ ᱟᱵᱮᱱ ᱡᱩᱫᱤ ᱦᱮᱸ ᱦᱮᱸ
ᱢᱟᱱᱮ ᱱᱤᱡᱮᱨᱟᱜ ᱢᱟᱱᱮ ᱱᱚᱣᱟ ᱫᱚ ᱱᱤᱡᱮᱨᱟᱜ ᱥᱟᱶᱛᱟ ᱨᱮᱱᱟᱜ ᱟᱹᱨᱤᱪᱟᱹᱞᱤ ᱫᱚ ᱵᱟᱰᱟᱭ ᱫᱚᱦᱚ ᱫᱚ ᱞᱟᱹᱠᱛᱤ ᱠᱟᱱ ᱜᱮᱭᱟ ᱱᱚᱣᱟ ᱫᱚ ᱴᱷᱤᱠ ᱜᱮᱵᱮᱱ ᱢᱮᱱᱫᱟ᱾ ᱮᱸ ᱛᱚ ᱡᱟᱭᱦᱳᱠ ᱚᱱᱠᱟ ᱟᱨ ᱪᱮᱫ ᱠᱟᱹᱴᱤᱡᱼ ᱠᱟᱹᱴᱤᱡ ᱫᱚ ᱦᱟᱸᱜ ᱵᱟᱰᱟᱭ ᱫᱚ ᱢᱮᱱᱟᱜᱼᱟ᱾ ᱢᱟᱺᱡᱷᱤ, ᱱᱟᱭᱠᱮ, ᱡᱚᱜᱽ ᱢᱟᱡᱷᱤ ᱩᱱᱩᱠᱩ ᱠᱚᱣᱟᱜ ᱠᱟᱹᱢᱤ ᱦᱚᱨᱟ ᱫᱚ᱾
ᱦᱩᱸ
ᱟᱸ ᱜᱚᱝᱠᱮ ᱟᱵᱤᱱ ᱫᱚ ᱛᱟᱦᱚᱞᱮ ᱱᱚᱣᱟ ᱱᱚᱣᱟ ᱠᱚ ᱱᱤᱭᱮ ᱫᱚ ᱦᱟᱸᱜ ᱠᱟᱹᱴᱤᱡ ᱵᱤᱱ ᱵᱟᱰᱟᱭ ᱧᱚᱜ ᱜᱮᱭᱟ ᱵᱟᱝ?
ᱵᱟᱲᱟᱭ ᱦᱚᱸ ᱟᱹᱞᱤᱧ ᱦᱚᱸ ᱦᱟᱸᱜ ᱟᱵᱮᱱ ᱞᱮᱠᱟᱜᱮ ᱮᱱᱛᱮᱫ ᱫᱚᱢᱮ ᱫᱚ ᱵᱟᱝ ᱠᱷᱟᱱ ᱢᱤᱫ ᱠᱟᱹᱴᱤᱡ ᱠᱷᱚᱱᱜᱮ ᱟᱹᱞᱤᱧ ᱦᱚᱸ ᱚᱞᱚᱜ ᱯᱟᱲᱦᱟᱜ ᱛᱟᱭᱚᱢ ᱨᱮᱜᱮ ᱦᱟᱸᱜ ᱡᱟᱹᱥᱛᱤ ᱥᱚᱢᱚᱭ ᱞᱤᱧ ᱮᱢ ᱟᱠᱟᱫᱟ᱾ ᱟᱫᱚ ᱡᱟᱠᱜᱮ ᱚᱱᱟ ᱠᱷᱚᱡ ᱜᱮ ᱟᱹᱞᱤᱧ ᱦᱚᱸ ᱠᱤᱪᱷᱩ ᱫᱚᱞᱤᱧ ᱟᱹᱞᱤᱧ ᱦᱚᱞᱤᱧ ᱪᱮᱥᱴᱟᱣ ᱟᱠᱟᱫᱟ ᱵᱩᱡᱽ ᱵᱟᱲᱟᱭ ᱨᱮᱱᱟᱜ ᱟᱨ ᱠᱩᱨᱩᱢᱩᱴᱩ ᱟᱠᱟᱫᱟᱞᱤᱧ ᱡᱮ ᱱᱚᱣᱟ ᱠᱚ ᱡᱤᱱᱤᱥ ᱦᱚᱸ ᱟᱹᱞᱤᱧᱟᱜ ᱦᱚᱸ ᱫᱚᱨᱠᱟᱨ ᱦᱮᱱᱟᱜᱼᱟ ᱟᱨ ᱱᱚᱣᱟ ᱠᱚ ᱵᱟᱲᱟᱭ ᱞᱟᱹᱠ- ᱛᱤᱜ ᱠᱟᱱᱟ᱾
ᱦᱳᱭ ᱮᱠᱟᱞ ᱮᱠᱟᱞ ᱱᱚᱣᱟ ᱫᱚ ᱴᱷᱤᱠ ᱜᱮᱵᱤᱱ ᱢᱮᱱ ᱮᱫᱟ ᱪᱮᱫᱟᱜ ᱵᱟᱝᱢᱟ ᱦᱟᱯᱮᱱ ᱫᱤᱱ ᱨᱮᱫᱚ ᱦᱟᱸᱜ ᱦᱟᱯᱲᱟᱢ ᱠᱚᱠᱚ ᱜᱚᱡ ᱜᱩᱨᱮᱱ ᱛᱟᱭᱚᱢ ᱤᱱᱟᱹ ᱛᱟᱭᱱᱚᱢ ᱫᱚ ᱦᱟᱸᱜ ᱱᱚᱣᱟ ᱠᱟᱹᱢᱤ ᱠᱚᱫᱚ ᱦᱟᱸᱜ ᱟᱵᱚ ᱴᱷᱮᱱᱜᱤ ᱦᱤᱡᱩᱜᱼᱟ᱾ ᱛᱚ ᱱᱚᱣᱟ ᱠᱟᱹᱢᱤ ᱠᱚ ᱡᱩᱫᱤ ᱟᱵᱚ ᱵᱟᱵᱚᱱ ᱥᱮᱬᱟᱭᱟ᱾ ᱛᱟᱞᱦᱞᱮ ᱟᱵᱚᱨᱮᱱ ᱜᱤᱫᱟᱹᱨ ᱯᱤᱫᱟᱹᱨ ᱠᱚᱦᱚᱸ ᱚᱠᱟ ᱠᱷᱚᱱ ᱠᱚ ᱥᱮᱬᱟᱭᱟ ᱥᱮ ᱪᱤᱠᱟᱹᱛᱮᱠᱚ ᱵᱩᱡᱽ ᱧᱟᱢᱟ ᱡᱮ ᱱᱚᱣᱟ ᱫᱚ ᱱᱚᱝᱠᱟ ᱞᱮᱠᱟ ᱠᱟᱹᱢᱤ ᱦᱩᱭᱩᱜᱼᱟ ᱢᱮᱱᱛᱮ ᱛᱚ ᱚᱱᱟ ᱠᱷᱟᱛᱤᱨ ᱱᱚᱣᱟ ᱠᱚᱫᱚ ᱟᱵᱚ ᱥᱮᱬᱟ ᱜᱮ ᱞᱟᱜᱟᱣ ᱟᱵᱚᱱᱟ ᱦᱮᱸ ᱟᱪᱪᱷᱟ ᱜᱚᱝᱠᱮ ᱛᱟᱦᱚᱞᱮ ᱢᱟ ᱮᱱᱠᱷᱟᱱ ᱠᱷᱟᱱ ᱞᱟᱹᱭ ᱛᱟᱞᱟᱝ ᱢᱮ ᱟᱢᱜᱮ ᱚᱱᱠᱟ ᱞᱮᱠᱟ ᱢᱟᱺᱡᱷᱤᱭᱟᱜ ᱠᱟᱹᱢᱤ ᱛᱤᱱᱟᱹᱜ ᱴᱟ ᱚᱠᱟ ᱞᱮᱠᱟᱢ ᱵᱟᱲᱟᱭᱟ ᱚᱱᱠᱟ ᱞᱮᱠᱟ ᱜᱮ ᱞᱟᱹᱭ ᱛᱟᱞᱟᱝ ᱢᱮ
ᱦᱮᱸ ᱛᱚ ᱱᱚᱜᱼᱚᱭ ᱡᱮᱢᱚᱱ ᱢᱟᱺᱡᱷᱤ ᱦᱮᱸ ᱥᱮ ᱦᱮᱞᱳ ᱢᱟᱺᱡᱷᱤᱭᱟᱜ ᱠᱟᱹᱢᱤ ᱢᱟᱡᱷᱤ ᱫᱚ ᱱᱚᱝᱠᱟ ᱠᱟᱱᱟᱭ ᱢᱟᱡᱷᱤ ᱫᱚ ᱟᱵᱚᱣᱟᱜ ᱦᱟᱸᱜ ᱡᱚᱛᱚ ᱦᱚᱲ ᱛᱮ ᱢᱤᱫᱴᱮᱱ ᱵᱚᱱ ᱵᱟᱪᱷᱟᱣ ᱩᱰᱩᱠᱮᱭᱟ ᱟᱨ ᱢᱟᱺᱡᱷᱤ ᱵᱚᱱ ᱛᱮᱭᱟ ᱨᱮᱭᱟ ᱢᱟᱺᱡᱷᱤᱭᱟᱜ ᱠᱟᱹᱢᱤ ᱫᱚ ᱦᱩᱭᱩᱜ ᱠᱟᱱᱟ ᱩᱱᱤ ᱫᱚ ᱢᱤᱫᱴᱮᱱ ᱢᱤᱫᱴᱮᱱ ᱥᱚᱵᱷᱟ ᱪᱟᱞᱟᱣ ᱞᱮᱠᱟᱱᱤᱡ᱾ ᱦᱮᱸ ᱥᱮ
ᱦᱳᱭ
ᱥᱚᱵᱷᱟ ᱫᱚ ᱱᱚᱝ ᱠᱟ ᱵᱷᱟᱵ ᱛᱮᱵᱚᱱ ᱪᱟᱞᱟᱣᱟ ᱡᱮ ᱩᱱᱤ ᱡᱟᱦᱟᱸ ᱠᱟᱛᱷᱟᱭ ᱢᱮᱱᱟ ᱚᱱᱟ ᱟᱵᱚ ᱡᱚᱛᱚ ᱦᱚᱲ ᱟᱸᱡᱚᱢ ᱞᱟᱜᱟᱣ ᱵᱚᱱᱟ ᱩᱱᱤ ᱪᱮᱫᱞᱮᱠᱟ ᱵᱷᱟᱵᱛᱮ ᱠᱟᱹᱢᱤ ᱦᱟᱜᱼᱟᱭ ᱪᱟᱞᱟᱣᱮᱫ ᱛᱟᱵᱚᱱᱟᱭ ᱵᱟᱭ ᱪᱟᱞᱟᱣᱮᱫᱟ ᱩᱱᱤᱜᱮ ᱟᱵᱚᱨᱮᱱ ᱫᱚ ᱡᱚᱛᱚ ᱠᱤᱪᱷᱩ ᱫᱩᱲᱩᱵ ᱛᱤᱸᱜᱩ ᱨᱮ ᱩᱱᱤ ᱜᱮ ᱛᱟᱦᱮᱱ ᱛᱟᱵᱚᱱᱟᱭ ᱩᱱᱤᱭᱟᱜ ᱛᱟᱞᱟ ᱛᱮᱜᱮ ᱡᱚᱛᱚ ᱠᱟᱹᱢᱤ ᱵᱚᱱ ᱪᱟᱞᱟᱣᱼᱟ ᱟᱨ ᱟᱵᱚ ᱦᱚᱸ ᱟᱸᱡᱚᱢ ᱞᱟᱜᱟᱣ ᱵᱚᱱᱟ ᱪᱮᱫᱟᱜ ᱥᱮ ᱩᱱᱤ ᱫᱚ ᱟᱵᱚ ᱵᱚᱱ ᱫᱚᱦᱚ ᱟᱠᱟᱫᱮᱭᱟ
ᱦᱳᱭ ᱦᱳᱭ ᱜᱚᱝᱠᱮ ᱟᱨᱚ ᱱᱚᱝᱠᱟ ᱠᱚ ᱞᱟᱹᱭᱟ ᱡᱮ ᱢᱟᱺᱡᱷᱤ ᱫᱚ ᱢᱟᱱᱮ ᱟᱹᱛᱩ ᱨᱤᱱᱤᱡ ᱠᱷᱟᱢ ᱠᱷᱩᱱᱴᱤ ᱠᱚ ᱠᱷᱟᱢᱠᱷᱩᱱᱴᱤ ᱠᱚ ᱢᱮᱛᱟᱭᱟ ᱥᱮ ᱦᱳᱭ
ᱚᱱᱟ ᱠᱟᱛᱷᱟ ᱜᱮ ᱦᱟᱸᱜ ᱟᱹᱞᱤᱧ ᱞᱤᱧ ᱞᱟᱹᱭ ᱯᱩᱥᱴᱟᱹᱣ ᱠᱮᱫᱟ ᱟᱫᱚ ᱦᱟᱸᱜ ᱪᱮᱫ ᱞᱮᱠᱟ ᱛᱤᱱᱟᱹᱜ ᱜᱟᱱᱤᱧ ᱯᱩᱴᱟᱹᱣ ᱫᱟᱲᱮᱭᱟᱫᱟ ᱢᱟᱱᱮ ᱩᱱᱤᱭᱟᱜ ᱩᱱᱤᱜᱮ ᱥᱚᱵᱷᱟ ᱜᱚᱝᱠᱮ ᱥᱚᱵᱷᱟ ᱜᱚᱝᱠᱮ ᱫᱚ ᱚᱱᱠᱟ ᱜᱮ ᱟᱵᱚ ᱡᱮᱢᱚᱱ ᱡᱟᱦᱟᱱᱟᱜ ᱨᱮᱵᱚᱱ ᱫᱩᱲᱩᱵ ᱠᱚᱜᱼᱟ ᱥᱟᱵ ᱠᱟᱜ ᱵᱮᱱ ᱤᱥᱠᱩᱞ ᱨᱮᱵᱮᱱ ᱫᱩᱲᱩᱵ ᱠᱟᱱᱟ ᱡᱩᱫᱤ ᱥᱤᱠᱠᱷᱚᱠ ᱮ ᱛᱟᱦᱮᱱᱟ ᱛᱟᱦᱮ ᱩᱱᱤ ᱩᱱᱤᱜᱮ ᱟᱵᱚᱨᱮᱱ ᱥᱚᱵᱷᱟ ᱜᱚᱝᱠᱮ ᱫᱚ ᱛᱟᱦᱮ ᱩᱱᱤ ᱡᱟᱦᱟᱸ ᱠᱟᱛᱷᱟ ᱞᱮᱠᱟ ᱠᱟᱛᱮ ᱟᱵᱚ ᱢᱚᱱᱤᱴᱟᱨ ᱵᱚᱱᱼᱟ ᱚᱱᱠᱟ ᱵᱷᱟᱵᱛᱮ ᱟᱵᱚ ᱵᱚᱱ ᱢᱚᱱᱤᱴᱟᱨᱚᱜᱼᱟ ᱚᱱᱠᱟ ᱜᱮ ᱢᱟᱹᱡᱷᱤ ᱦᱚᱹᱭ ᱟᱵᱚ ᱵᱚᱱ ᱫᱚᱦᱚ ᱟᱠᱟᱫᱮᱭᱟ ᱥᱮ ᱡᱚᱛᱚ ᱦᱚᱲ ᱛᱮ ᱵᱟᱪᱷᱟᱣ ᱠᱟᱛᱮᱫ ᱟᱹᱛᱩ ᱟᱛᱩ ᱥᱳᱞᱳ ᱟᱱᱟ ᱨᱮᱱ ᱥᱟᱱᱟᱢ ᱠᱚᱛᱮ
ᱮᱠᱟᱞ ᱮᱠᱟᱞ ᱜᱚᱝᱠᱮ ᱱᱚᱣᱟ ᱫᱚ ᱦᱤᱡᱤᱵᱤᱱ ᱢᱮᱱ ᱠᱮᱫᱟ ᱡᱮ ᱢᱟᱺᱡᱷᱤ ᱫᱚ ᱦᱟᱸᱜ ᱟᱛᱳ ᱨᱮᱱ ᱢᱟᱱᱮ ᱟᱹᱛᱩ ᱨᱮᱱ ᱢᱩᱲ ᱦᱚᱲ ᱠᱟᱱᱟᱭ ᱟᱨ ᱪᱮᱫ ᱢᱟᱺᱡᱷᱤ ᱵᱮᱜᱚᱨ ᱫᱚ ᱚᱠᱟ ᱠᱟᱹᱢᱤ ᱜᱮ ᱵᱟᱝ ᱞᱟᱦᱟᱜᱼᱟ ᱚᱱᱟ ᱛᱮᱜᱮ ᱦᱳᱭ ᱡᱟᱦᱟᱸ ᱜᱮ ᱢᱮᱛᱟᱜ ᱢᱮ ᱛᱟᱢᱮ ᱵᱟᱦᱟ ᱵᱟᱯᱞᱟ ᱦᱩᱭᱮᱱ ᱵᱷᱟᱸᱰᱟᱱ ᱦᱩᱭ ᱮᱱ ᱛᱟᱨᱯᱚᱨᱮ ᱟᱨᱦᱚᱸ ᱡᱟᱦᱟᱸ ᱞᱮᱠᱟ ᱟᱭᱢᱟ ᱞᱮᱠᱟᱱ ᱟᱵᱚᱣᱟᱜ ᱠᱟᱹᱢᱤ ᱠᱚ ᱢᱮᱱᱟᱜ ᱛᱟᱵᱚᱱᱟ ᱚᱱᱟ ᱠᱚ ᱡᱚᱛᱚ ᱨᱮᱜᱮ ᱟᱨ ᱪᱮᱫ ᱢᱟᱺᱡᱷᱤ ᱜᱮ ᱦᱩᱭᱩᱜ ᱠᱟᱱᱟ ᱟᱥᱚᱞ ᱦᱚᱲ ᱫᱚ ᱦᱳᱭ ᱥᱮ
ᱦᱸ ᱚᱱᱟ ᱯᱚᱨᱮ ᱫᱚ ᱦᱮᱡ ᱱᱟᱭ ᱡᱚᱜᱽ ᱢᱟᱺᱡᱷᱤ ᱡᱚᱜᱽ ᱢᱟᱺᱡᱷᱤᱭᱟᱜ ᱛᱚ ᱠᱟᱹᱢᱤ ᱫᱚ ᱱᱚᱝᱠᱟ ᱠᱟᱱᱟ ᱜᱚᱢᱠᱮ ᱡᱮ ᱡᱚᱜᱽ ᱢᱟᱺᱡᱷᱤ ᱫᱚ ᱦᱟᱸᱜ ᱢᱟᱺᱡᱷᱤ ᱞᱟᱹᱭ ᱟᱭᱟᱭ ᱡᱮ ᱛᱮᱦᱮᱧ ᱟᱵᱚ ᱱᱚᱰᱮ ᱵᱚᱱ ᱫᱩᱲᱩᱵᱼᱟ ᱥᱮ ᱱᱚᱣᱟ ᱤᱫᱤ ᱠᱟᱛᱮ ᱜᱟᱞᱢᱟᱨᱟᱣᱟ ᱩᱱᱤ ᱫᱚ ᱛᱟᱦᱚᱞᱮ ᱟᱵᱚ ᱡᱚᱛᱚ ᱦᱚᱲ ᱮ ᱞᱟᱹᱭ ᱟᱵᱚᱱᱟᱭ
ᱦᱮᱸ
ᱚᱱᱟ ᱚᱲᱟᱜ ᱥᱮᱱ ᱠᱟᱛᱮᱫ ᱡᱚᱛᱚ ᱦᱚᱲ ᱞᱟᱹᱭ ᱨᱮᱱᱟᱜ ᱫᱟᱭᱤᱛᱛᱚ ᱛᱟᱦᱮᱱᱟ ᱡᱚᱜᱽᱢᱟᱺᱡᱷᱤᱭᱟᱜ ᱛᱟᱛᱮ ᱵᱟᱯᱞᱟ ᱠᱟᱱ ᱵᱷᱟᱸᱰᱟᱱ ᱠᱟᱱ ᱥᱚᱨᱦᱟᱭ ᱦᱩᱭᱩᱜᱼᱟ ᱥᱮ ᱡᱟᱦᱟᱱᱟᱜ ᱜᱮ ᱮᱱᱛᱮᱫ ᱟᱵᱚ ᱵᱟᱦᱟ ᱥᱚᱨᱦᱟᱭ ᱥᱟᱠᱨᱟᱛ ᱟᱹᱰᱤ ᱮᱢᱟᱱ ᱛᱮᱱᱟᱜ ᱡᱟᱦᱟᱸ ᱛᱤᱱᱟᱹᱜ ᱟᱵᱚᱣᱟᱜ ᱢᱟᱱᱮ ᱵᱚᱸᱜᱟ ᱵᱩᱨᱩ ᱠᱚᱨᱮᱱᱟᱜ ᱠᱟᱹᱢᱤ ᱠᱚ ᱛᱟᱦᱮᱱᱟ ᱩᱱᱤ ᱦᱚᱦᱚ ᱟᱵᱚᱱᱟᱭ
ᱟᱛᱩᱨ ᱨᱮᱱ ᱦᱚᱲ ᱠᱚᱭ ᱦᱚᱦᱚ ᱥᱟᱢᱴᱟᱣ ᱠᱚᱣᱟ ᱟᱨ ᱪᱮᱫ ᱡᱟᱦᱟᱱᱟᱜ ᱜᱮ ᱡᱩᱫᱤ ᱫᱩᱯᱩᱲᱩᱵ ᱠᱚ ᱦᱩᱭᱩᱜᱼᱟ᱾ ᱥᱮ ᱛᱚ ᱛᱚᱠᱷᱚᱱ ᱫᱚ ᱟᱫᱚ ᱚᱱᱟ ᱫᱚ ᱢᱟᱺᱡᱷᱤ ᱫᱚ ᱡᱚᱜᱽ ᱢᱟᱺᱡᱷᱤᱭ ᱢᱮᱛᱟᱭᱟᱭ ᱟᱫᱚ ᱡᱚᱜᱽ ᱢᱟᱺᱡᱷᱤ ᱫᱚ ᱟᱛᱳ ᱨᱮᱱ ᱥᱟᱱᱟᱢ ᱦᱚᱲᱮ ᱞᱟᱹᱭ ᱟᱠᱚᱣᱟᱭ ᱥᱮ ᱦᱚᱦᱚ ᱥᱟᱢᱴᱟᱣ ᱠᱚᱣᱟᱭ ᱟᱨ ᱱᱚᱝᱠᱟ ᱞᱮᱠᱟ ᱠᱚ ᱢᱮᱱᱟᱮ ᱡᱚᱜᱽᱢᱟᱟᱹᱡᱷᱤ ᱫᱚ ᱟᱛᱳ ᱨᱮᱱ ᱠᱚᱲᱟᱼ ᱠᱩᱲᱤ ᱠᱚᱦᱚᱸᱭ ᱧᱮᱞ ᱥᱟᱢᱴᱟᱣ ᱠᱚᱣᱟ ᱡᱟᱦᱟᱸᱱᱟᱜ ᱟ ᱯᱚᱨᱚᱵᱽ ᱠᱚᱨᱮ ᱦᱚᱸ ᱯᱟᱛᱟ ᱠᱚᱨᱮ ᱦᱚᱸ᱾ ᱡᱚᱜᱽ ᱢᱟᱺᱡᱷᱤᱭᱟᱜ ᱠᱟᱹᱢᱤ ᱫᱚ ᱦᱩᱭᱩᱜ ᱠᱟᱱᱟ ᱟᱛᱩᱨ ᱨᱮᱱ ᱠᱚᱲᱟ ᱠᱩᱲᱤ ᱠᱚ ᱧᱮᱞ ᱥᱟ ᱴᱟᱣᱟᱨ ᱥᱮᱫ ᱡᱟᱛᱮ ᱡᱟᱦᱟᱱᱟᱜ ᱦᱳᱭ ᱦᱳᱭ ᱦᱳᱭ ᱦᱳᱭ ᱜᱚᱢᱠᱮ ᱟᱹᱞᱤᱧ ᱦᱚᱸ ᱚᱱᱠᱟ ᱜᱮ ᱦᱟᱸᱜ ᱟᱹᱵᱤᱱ ᱞᱮᱠᱟᱜᱮ ᱱᱟᱥᱮ ᱱᱟᱥᱮ ᱞᱤᱧ ᱵᱟᱰᱟᱭᱟ ᱟᱨ ᱪᱮᱫ ᱫᱚᱢᱮ ᱫᱚ ᱦᱟᱸᱜ ᱵᱟ ᱵᱟᱰᱟᱭ ᱵᱟᱹᱱᱩᱜ ᱟᱞᱤᱧᱭᱟ
ᱚᱱᱠᱟ ᱜᱮ ᱜᱚᱝᱠᱮ ᱚᱱᱠᱟ ᱠᱟᱛᱮᱫ ᱜᱮᱵᱚᱱ ᱥᱮᱬᱟᱭᱟ ᱚᱱᱠᱟ ᱠᱟᱛᱮᱮᱫ ᱜᱮᱵᱚᱱ ᱫᱚᱦᱚᱭᱟ ᱟᱵᱚ ᱦᱚᱸ᱾ ᱞᱟᱦᱟ ᱥᱮᱫ ᱟᱫᱚ ᱦᱚᱜ ᱚᱭ ᱛᱟᱯᱚᱨᱮ ᱦᱮᱡ ᱠᱟᱱᱟ ᱱᱟᱭᱠᱮ ᱱᱟᱭᱠᱮ ᱫᱚ ᱦᱩᱭᱩᱜᱭᱳᱜ ᱠᱟᱱᱟ ᱦᱩᱭᱩᱜ ᱠᱟᱱᱟ ᱟᱵᱚᱨᱮᱱ ᱱᱟᱭᱠᱮᱭᱟᱜ ᱠᱟᱹᱢᱤ ᱫᱚ ᱦᱩᱭᱩᱜ ᱠᱟᱱᱟ ᱟᱵᱚᱣᱟᱜ ᱩᱱᱤ ᱫᱚ ᱦᱩᱭᱩᱜ ᱠᱟᱱᱟ ᱵᱚᱸᱜᱟ ᱵᱩᱨᱩ ᱨᱮ ᱩᱱᱤᱜᱮ ᱠᱟᱹᱢᱤ ᱛᱟᱵᱚᱱᱟᱭ ᱮᱱᱛᱮᱫ ᱛᱟᱛᱮ ᱡᱟᱦᱮᱨ ᱨᱮ ᱦᱩᱭᱮᱱ ᱥᱮ ᱡᱟᱦᱟᱱᱟᱜ ᱜᱮ ᱟᱵᱚᱣᱟᱜ ᱜᱚᱴ ᱴᱟᱺᱰᱤ ᱨᱮ ᱦᱩᱭᱮᱱ ᱱᱟᱭᱠᱟᱹᱜ ᱜᱮ ᱟᱵᱚᱨᱮᱱ ᱫᱚ ᱵᱚᱸᱜᱟ ᱵᱩᱨᱩᱭ ᱛᱟᱵᱚᱱᱟᱭ᱾ ᱥᱟᱶᱛᱮ ᱡᱚᱜᱽ ᱢᱟᱺᱡᱷᱤ ᱦᱚᱭ ᱛᱟᱦᱮᱱ ᱜᱮᱭᱟ ᱜᱚᱲᱚ ᱨᱮ᱾
ᱦᱮᱸ
ᱩᱱᱤᱭᱟᱜ ᱠᱟᱹᱢᱤ ᱫᱚ ᱩᱱᱟᱹᱜ ᱜᱟᱱ ᱜᱮᱭᱟ᱾
ᱦᱳᱭ ᱜᱚᱝᱠᱮ ᱮᱸ ᱵᱚᱸᱜᱟ ᱵᱩᱨᱩ ᱠᱟᱹᱢᱤ ᱨᱮᱫᱚ ᱱᱟᱭᱠᱮ ᱱᱟᱭᱠᱮ ᱜᱮ ᱦᱟᱸᱜ ᱢᱟᱲᱟᱝ ᱨᱮ ᱛᱟᱦᱮᱱᱟᱭ᱾ ᱛᱚ ᱱᱟᱭᱠᱮ ᱠᱚᱚᱨ ᱫᱚ ᱵᱚᱸᱜᱟ ᱵᱩᱨᱩ ᱫᱚ ᱵᱟᱝ ᱞᱟᱦᱟᱜᱼᱟ ᱦᱳᱭ ᱥᱮ
ᱦᱩᱸ ᱦᱩᱸ ᱦᱩᱸ ᱟᱨᱚ ᱢᱤᱫᱴᱮᱱ ᱦᱮᱱᱟᱭᱟ ᱠᱩᱰᱟᱹᱢ ᱱᱟᱭᱠᱮ ᱠᱩᱰᱟᱹᱢ ᱱᱟᱭᱠᱮ ᱦᱮᱱᱟᱭᱟ ᱢᱤᱫᱴᱮᱡ ᱟᱵᱚᱨᱮᱱ ᱠᱩᱰᱟᱹᱢ ᱱᱟᱭᱠᱮ ᱮᱠᱮ ᱫᱚ ᱵᱩᱞ ᱢᱟᱭᱟᱝᱮ ᱡᱚᱨᱚᱭᱟ ᱟᱫᱚ ᱱᱚᱣᱟ ᱫᱚ ᱱᱚᱝᱠᱟ ᱠᱟᱱᱟ ᱩᱱᱤ ᱫᱚ ᱩᱱᱤ ᱦᱚᱸ ᱵᱚᱸᱜᱟ ᱵᱳᱨᱳ ᱜᱮᱭᱟᱭ ᱩᱱᱤ ᱫᱚ ᱦᱩᱭᱩᱜ ᱠᱟᱱᱟᱭ ᱥᱤᱢᱟᱹ ᱥᱟᱲᱮ ᱨᱮᱱ ᱵᱚᱸᱜᱟᱭ ᱵᱳᱩᱨᱩᱭ ᱵᱩᱡᱷᱟᱹᱣ ᱠᱚᱛᱟ ᱵᱚᱱᱟ᱾
ᱥᱤᱢᱟᱹ ᱵᱚᱸᱜᱟ ᱠᱚᱫᱚ ᱩᱱᱤ ᱠᱩᱰᱟᱹᱢ ᱱᱟᱭᱠᱮ ᱵᱩᱡᱷᱟᱹᱣ ᱠᱟᱛᱟ ᱵᱚᱱᱟ ᱟᱫᱚ ᱱᱚᱰᱮ ᱫᱚ ᱱᱚᱝᱠᱟ ᱦᱩᱭᱩᱜᱼᱟ ᱦᱚᱭ ᱡᱮᱢᱚᱱ ᱟᱵᱚ ᱵᱚᱱ ᱚᱞᱚᱜ ᱯᱟᱲᱦᱟᱜ ᱠᱟᱱᱟ ᱥᱮ
ᱦᱳᱭ
ᱦᱮᱞᱳ ᱥᱮ ᱡᱟᱦᱟᱸᱭ ᱠᱚᱫᱚ ᱠᱷᱮᱞᱳᱜ ᱠᱚ ᱠᱷᱮᱞᱳᱜ ᱠᱟᱱᱟ ᱠᱚ ᱡᱟᱦᱟᱸᱭ ᱥᱮ ᱡᱟᱦᱟᱸᱭ ᱫᱚ ᱥᱮᱸᱫᱽᱨᱟ ᱠᱚᱠᱚ ᱪᱟᱞᱟᱜ ᱠᱟᱱᱟ ᱟᱵᱚ ᱡᱚᱛᱚ ᱡᱚᱛᱚ ᱦᱚᱲ ᱞᱟᱹᱜᱤᱫ ᱜᱮ ᱠᱩᱰᱟᱹᱢ ᱱᱟᱭᱠᱮ ᱵᱚᱸᱜᱟᱭ ᱛᱟᱵᱚᱱᱟ ᱚᱱᱟ ᱥᱤᱢ ᱥᱤᱢᱟᱹ ᱵᱚᱸᱜᱟ᱾ ᱟᱵᱚ ᱫᱚ ᱱᱚᱜ ᱚᱭ ᱡᱮ ᱟᱵᱚᱣᱟᱜ ᱥᱤᱢᱟᱹ ᱠᱷᱚᱱ ᱵᱟᱭᱨᱮ ᱩᱰᱩᱠ ᱠᱟᱛᱮᱜ ᱵᱚᱱ ᱫᱤᱥᱚᱢ ᱫᱤᱥᱚᱢ ᱵᱚᱱ ᱯᱟᱲᱦᱟᱜ ᱠᱟᱱᱟ ᱪᱟᱞᱟᱜ ᱠᱟᱱᱟ ᱵᱚᱱ᱾ ᱛᱚ ᱟᱵᱚᱨᱮᱱ ᱵᱚᱸᱜᱟ ᱵᱩᱨᱩ ᱦᱚᱸᱛᱚ ᱟᱵᱚ ᱜᱚᱲᱚ ᱠᱚ ᱮᱢᱟ ᱵᱚᱱ ᱠᱟᱱᱟ ᱥᱮ᱾ ᱡᱮ ᱡᱮ ᱛᱟᱦᱞᱮ ᱩᱱᱤ
ᱦᱳᱭ ᱢᱟᱱᱮ ᱟᱵᱚᱣᱟᱜ ᱢᱟᱱᱮ ᱡᱟᱦᱟᱱᱟᱜ ᱚᱱ ᱠᱟ ᱞᱮᱠᱟ ᱮᱴᱠᱮᱴᱚᱬᱮ ᱠᱚ ᱟᱞᱚ ᱥᱤᱨᱡᱟᱹᱜ ᱢᱟ ᱚᱱᱟ ᱞᱟᱹᱜᱤᱫ ᱛᱮ ᱠᱩᱰᱟᱹᱢ ᱱᱟᱭᱠᱮ ᱫᱚ ᱟᱨ ᱪᱮᱫ ᱡᱮ ᱥᱤᱢᱟᱹ ᱥᱟᱲᱮ ᱵᱚᱸᱜᱟᱭ ᱵᱚᱸᱜᱟᱣᱟᱭᱟ ᱦᱮᱸᱥᱮ᱾
ᱦᱮᱸ ᱦᱮᱸ ᱦᱮᱸ ᱩᱱᱤᱭᱟᱜ ᱠᱟᱹᱢᱤ ᱫᱚ ᱚᱱᱟ ᱠᱟᱱᱟ᱾ ᱟᱨ ᱯᱟᱨᱟᱱᱤᱠ ᱯᱟᱨᱟᱱᱤᱠ ᱡᱟᱦᱟᱸᱭ ᱦᱮᱱᱟᱭᱟ ᱯᱟᱨᱟᱱᱤᱠᱟᱜ ᱠᱟᱹᱢᱤ ᱫᱚ ᱜᱚᱝᱠᱮ ᱱᱚᱝᱠᱟ ᱡᱟᱦᱟᱸᱭ ᱠᱚ ᱱᱤᱱᱟᱹᱜ ᱜᱟᱱ ᱠᱚ ᱠᱟᱹᱢᱤᱭᱮᱫ ᱛᱟᱵᱚᱱᱟ ᱟᱵᱚᱨᱮᱱ ᱡᱚᱛᱚ ᱦᱚᱲ ᱴᱷᱤᱠ ᱠᱚ ᱠᱟᱹᱢᱤᱭᱮᱫᱟ ᱥᱮ ᱵᱮ ᱴᱷᱤᱠ ᱠᱚ ᱠᱟᱹᱢᱤᱭᱮᱫᱟ ᱱᱚᱣᱟ ᱠᱚᱫᱚ ᱧᱮᱞ ᱨᱮᱱᱟᱜ ᱤᱭᱟᱹ ᱫᱟᱭᱤᱛ ᱫᱚ ᱠᱟᱱᱟ ᱯᱟᱨᱟᱱᱤᱠ ᱩᱱᱤᱜᱮ ᱡᱚᱛᱚ ᱠᱚᱭ ᱧᱮᱞ ᱥᱟᱢᱴᱟᱣ ᱠᱚᱣᱟᱭ᱾ ᱡᱮ ᱟᱠᱟᱴᱷᱮᱡ ᱠᱟᱹᱢᱤ ᱡᱩᱛᱩᱜ ᱠᱟᱱ ᱛᱟᱵᱚᱱᱟ ᱟᱠᱟᱴᱷᱮᱡ ᱫᱚ ᱵᱟᱝ ᱦᱩᱭᱩᱜ ᱠᱟᱱᱟ ᱟᱨ ᱱᱚᱣᱟ ᱠᱟᱹᱢᱤ ᱪᱮᱫ ᱞᱮᱠᱟ ᱠᱚᱨᱟᱣ ᱦᱩᱭᱩᱜᱼᱟ? ᱯᱟᱨᱟᱱᱤᱠᱟᱜ ᱠᱟᱹᱢᱤ ᱫᱚ ᱜᱚᱝᱠᱮ ᱚᱱᱠᱟ ᱠᱟᱱᱟ᱾
ᱦᱳᱭ ᱦᱳᱭ᱾ ᱜᱚᱝᱠᱮ ᱛᱟᱞᱮ ᱟᱹᱰᱤ ᱱᱟᱯᱟᱭ ᱟᱹᱰᱤ ᱱᱟᱯᱟᱭᱮᱢ ᱞᱟᱹᱭ ᱠᱮᱫ ᱛᱟᱞᱟᱝᱟ᱾ ᱛᱟ. ᱞᱮ ᱵᱟᱰᱟᱭ ᱫᱚᱢ ᱵᱟᱰᱟᱭ ᱛᱟᱞᱟᱝ ᱜᱮᱭᱟ ᱦᱟᱸᱜ ᱱᱚᱣᱟ ᱠᱚ ᱤᱫᱤ ᱠᱟᱛᱮᱜ ᱫᱚ ᱤᱧᱦᱚ ᱚᱱᱠᱟ ᱞᱮᱠᱟ ᱦᱟᱸᱜ ᱱᱩᱱᱟᱹᱜ ᱪᱮᱦᱨᱟ ᱦᱮᱸ ᱜᱚᱝᱠᱮ ᱵᱟᱝ ᱟᱫᱚ ᱚᱱᱠᱟᱜ ᱜᱮ ᱢᱟᱱᱮ ᱫᱚᱢᱮ ᱯᱩᱨᱟᱹ ᱵᱟᱰᱟᱭ ᱜᱮ ᱱᱚᱝᱠᱟ ᱵᱟᱰᱟᱭ ᱦᱚᱸ ᱢᱟᱱᱮ ᱦᱮᱸ ᱵᱟᱝ ᱵᱟᱰᱟᱭ ᱠᱷᱚᱱ ᱱᱤᱱᱟᱹᱜᱴᱟᱜ ᱵᱟᱰᱟᱭ ᱫᱚ ᱟᱹᱰᱤ ᱱᱟᱯᱟᱭᱟ ᱢᱮᱱᱛᱮ ᱤᱧ ᱫᱩᱧ ᱢᱚᱱᱮᱭᱟ᱾ ᱦᱸ ᱟᱭᱢᱟ ᱦᱚᱲᱜᱮ ᱢᱮᱱᱟᱜ ᱠᱚᱣᱟ ᱡᱮ ᱱᱚᱝᱠᱟ ᱞᱮᱠᱟ᱾ ᱡᱟᱦᱟᱸ ᱠᱚᱨᱮᱱ-ᱟ ᱟᱹᱛᱩ ᱢᱚᱬᱮ ᱦᱚᱲ ᱠᱚᱣᱟᱜ ᱧᱩᱛᱩᱢ ᱦᱚᱸ ᱵᱟᱠᱚ ᱵᱟᱰᱟᱭᱟᱮ ᱡᱮ ᱟᱛᱳ ᱢᱚᱬᱮ ᱦᱚᱲ ᱫᱚ ᱚᱠᱚᱭ ᱠᱚ ᱢᱮᱛᱟ ᱠᱚᱣᱟ ᱥᱳᱞᱳ ᱟᱱᱟ ᱚᱠᱚᱭ ᱠᱚ ᱢᱮᱛᱟ ᱠᱚᱣᱟ ᱚᱱᱠᱟ ᱞᱮᱠᱟ ᱦᱟᱸᱜ ᱵᱟᱰᱟᱭ ᱵᱟᱹᱱᱩᱜ ᱛᱟᱠᱚᱣᱟ ᱛᱚ ᱱᱚᱣᱟ ᱛᱚ ᱵᱟᱰᱟᱭ ᱫᱚᱦᱚ ᱞᱟᱹᱠᱛᱤ ᱠᱟᱱ ᱛᱟᱵᱚᱱᱟ ᱪᱮᱫᱟᱜ ᱵᱟᱝᱢᱟ ᱟᱵᱚᱣᱟᱜ ᱥᱟᱶᱛᱟ ᱨᱮᱱᱟᱜ ᱟᱹᱨᱤᱪᱟᱹᱞᱤ ᱨᱮᱱᱟᱜ ᱱᱤᱭᱚᱢ ᱠᱟᱱᱱᱩᱱ ᱫᱚ ᱟᱵᱚ ᱵᱟᱰᱟᱭ ᱫᱚᱦᱚ ᱫᱚ ᱞᱟᱹᱠᱛᱤ ᱠᱟᱱ ᱛᱟᱵᱚᱱ ᱜᱮᱭᱟ ᱥᱮ᱾
ᱦᱮᱸ ᱚᱱᱟ ᱢᱟ ᱮᱠᱫᱚᱢ ᱜᱚᱝᱠᱮ ᱥᱟᱹᱨᱤ ᱠᱟᱛᱷᱟ ᱠᱟᱱ ᱜᱮᱭᱟ ᱛᱟᱯᱚᱨᱮ ᱟᱵᱚ ᱫᱚ ᱟᱨᱚ ᱥᱤᱠᱷᱱᱟᱹᱛ ᱛᱮᱵᱚᱱ ᱢᱟᱲᱟᱝᱜ ᱠᱟᱱᱟ ᱛᱟᱞᱦᱮ ᱠᱷᱟᱱ ᱱᱚᱣᱟ ᱠᱚ ᱤᱫᱤᱠᱟ ᱠᱟᱛᱮ ᱪᱚᱨᱪᱟ ᱠᱟᱛᱮ ᱪᱤ ᱦᱚᱸ ᱵᱟᱵᱚᱱ ᱛᱟᱦᱮᱸ ᱞᱮᱱᱠᱷᱟᱱ ᱟᱵᱚ ᱴᱷᱮᱡ ᱛᱟᱞᱮ ᱠᱷᱟᱱ ᱫᱚ ᱜᱚᱢᱠᱮ ᱟᱨᱚ ᱟᱵᱚ ᱫᱚ ᱢᱟᱱᱮ ᱥᱤ ᱥᱤᱠᱷᱱᱟᱹᱛ ᱠᱟᱛᱮᱫ ᱦᱚᱸ ᱵᱟᱝ ᱥᱤᱠᱷᱱᱟ. ᱛ ᱞᱮᱠᱟ ᱵᱚᱱ ᱯᱟᱲᱦᱟᱜ
ᱮᱠᱟᱞ ᱮᱠᱟᱞ ᱜᱚᱝᱠᱮ ᱥᱤᱠᱷᱱᱟᱹᱛ ᱠᱟᱛᱮᱜ ᱦᱚᱸ ᱠᱟᱬᱟ ᱜᱮᱵᱚᱱ ᱦᱳᱭ ᱢᱟ ᱛᱚᱵᱮ ᱚᱠᱛᱚ ᱦᱚᱸ ᱦᱩᱭᱮᱱ ᱛᱟᱞᱟᱝᱟ᱾
ᱦᱮᱸ ᱜᱚᱝᱠᱮ ᱴᱷᱤᱜᱮᱭᱟ ᱢᱟ᱾